ᱦᱮᱞᱳ ᱜᱚᱢᱠᱮ ᱡᱚᱦᱟᱨ ᱡᱚᱦᱟᱨ
ᱦᱮᱸ ᱡᱚᱦᱟᱨ ᱜᱮ᱾
ᱟᱪᱪᱷᱟ ᱪᱮᱫ ᱞᱮᱠᱟ ᱱᱟᱯᱟᱭ ᱵᱟᱲᱟ ᱜᱮᱥᱮ?
ᱦᱮᱸ ᱵᱮᱥ ᱵᱟᱲᱟ ᱜᱮ ᱢᱮᱱᱟᱜ ᱟᱠᱟᱫ ᱞᱮᱭᱟ ᱚᱲᱟᱜ ᱦᱚᱲ ᱠᱚᱨᱮ ᱦᱚᱸ ᱥᱟᱱᱟᱢ ᱠᱚᱜᱮ ᱵᱮᱥ ᱜᱮ ᱢᱮᱱᱟᱜ ᱠᱚᱣᱟ᱾
ᱟᱪᱪᱷᱟ, ᱟᱪᱪᱷᱟ᱾ ᱪᱮᱫ ᱠᱚ ᱪᱤᱠᱟᱹ ᱵᱟᱲᱟ ᱦᱩᱭᱩᱜ ᱠᱟᱱᱟ ᱱᱤᱛᱚᱜ ᱢᱟ?
ᱦᱚ ᱱᱤᱛᱚᱜ ᱫᱚ ᱱᱚᱜ-ᱚ ᱫᱟᱠᱟ ᱠᱚ ᱡᱚᱢ ᱦᱚᱸ ᱱᱤᱛᱟᱹᱜ ᱫᱚ ᱫᱟᱠᱟ ᱠᱚ ᱡᱚᱢ ᱵᱟᱲᱟ ᱦᱩᱭᱮᱱ ᱛᱮ ᱫᱟᱨᱮ ᱵᱩᱴᱟᱹ ᱨᱮ ᱫᱩᱲᱩᱵ ᱦᱩᱭ ᱠᱟᱱᱟ ᱟᱹᱰᱤ ᱡᱳᱨ ᱜᱚᱨᱚᱢ ᱠᱟᱱᱟ᱾
ᱟᱪᱪᱷᱟ, ᱟᱪᱪᱷᱟ᱾
ᱚ ᱟᱹᱵᱤᱱ ᱫᱚ ᱚᱠᱟᱞᱮᱠᱟ ᱦᱮᱱᱟᱜ ᱟᱠᱟᱫ ᱵᱤᱱᱟ?
ᱱᱟᱯᱟᱭ ᱵᱟᱲᱟᱜᱮ ᱱᱤᱛᱚᱜ ᱞᱮᱠᱟ ᱫᱚ ᱱᱟᱦᱟᱜ, ᱯᱚᱨᱮ
ᱦᱩᱸ ᱟᱨ ᱡᱚᱢ ᱵᱟᱲᱟ ᱠᱚᱫᱚ ᱦᱩᱭᱱᱟ ᱥᱮ ᱟᱹᱣᱲᱤᱭᱟ?
ᱦᱩᱸ ᱡᱚᱢ ᱵᱟᱲᱟ ᱫᱚ ᱟᱹᱣᱨᱤ ᱦᱩᱭᱩᱜᱼᱟ ᱱᱚᱜᱼᱚᱭ ᱡᱚᱢ ᱵᱟᱲᱟ ᱦᱩᱭᱩᱜᱼᱟ ᱢᱚᱴᱟᱢᱩᱴᱤ ᱫᱚᱥ ᱵᱟᱡᱟ ᱥᱮᱱ ᱢᱟᱱᱮ ᱥᱮᱛᱟᱜ ᱥᱮᱛᱟᱜ ᱨᱮ ᱩᱰᱩᱠ ᱦᱩᱭ ᱠᱟᱱᱟ ᱠᱟᱰᱟ ᱜᱩᱯᱤ ᱦᱮᱡ ᱦᱩᱭ ᱟᱠᱟᱱᱟ᱾ ᱟᱨ ᱠᱟᱰᱟ ᱢᱟᱛᱚ ᱥᱤᱛᱩᱝ ᱨᱮᱦᱚᱸ ᱵᱟᱠᱚ ᱥᱟᱦᱟᱣ ᱜᱮᱭᱟ᱾ ᱛᱟᱦᱚᱞᱮ ᱠᱷᱟᱱ ᱪᱟᱬ ᱧᱚᱜ ᱥᱮᱛᱟᱜ ᱨᱮᱜᱮ ᱟᱲᱟᱜ ᱠᱟᱛᱮ ᱚᱲᱟᱜ ᱥᱮᱱ ᱤᱫᱤ ᱠᱟᱛᱮ ᱡᱚᱢ ᱵᱟᱲᱟ ᱦᱩᱭᱩᱜ-ᱟ᱾ ᱨᱮᱭᱟᱲ ᱵᱟᱲᱟ,
ᱦᱮᱸ᱾
ᱟᱸ ᱟᱯᱮ ᱚᱱᱛᱮ ᱫᱚ ᱱᱚᱣᱟ ᱮ ᱦᱳᱲᱳ ᱞᱟᱹᱜᱤᱫ ᱤᱛᱟᱹ ᱠᱚᱯᱮ ᱮᱨ ᱠᱮᱫᱟ ᱥᱮ ᱟᱹᱣᱨᱤᱭᱟ?
ᱦᱮᱸ ᱚᱱᱟ ᱠᱚᱫᱚ ᱡᱟᱦᱟᱸ ᱢᱟᱲᱟᱝᱼ ᱟᱜ ᱢᱟᱲᱟᱝ ᱪᱟᱥ ᱦᱩᱭᱩᱜᱼᱟ ᱚᱱᱟ ᱠᱚᱫᱚ ᱚᱵᱚᱥᱥᱳ ᱮᱨ ᱦᱩᱭ ᱠᱟᱱᱟ ᱡᱮ ᱡᱮᱭᱥᱮ ᱠᱤ ᱱᱚᱣᱟ ᱤᱭᱟᱹ ᱦᱩᱭᱩᱜ ᱚᱱᱟ ᱵᱟᱹᱭᱦᱟᱹᱲ ᱚᱱᱟ ᱠᱚᱫᱚ ᱢᱟᱲᱟᱝ ᱛᱮ ᱛᱚᱞᱟ ᱦᱩᱭ ᱠᱟᱱᱟ ᱚᱱᱟ ᱠᱚᱫᱚ ᱮᱢᱚᱱ ᱦᱚᱸ ᱜᱚᱫ ᱟᱠᱟᱱ ᱜᱮᱭᱟ, ᱦᱮᱸ ᱛᱚᱵᱮ ᱮᱢᱚᱱ ᱢᱟ ᱮᱢᱚᱱ ᱟᱠᱟᱱ ᱱᱚᱣᱟ ᱥᱮᱨᱣᱟ ᱡᱟᱹᱲᱤ ᱥᱮᱨᱢᱟ ᱡᱟᱹᱲᱤ ᱵᱟᱝᱠᱷᱟᱱ ᱪᱟᱥ ᱫᱚ ᱱᱟᱦᱟᱜ ᱟᱞᱮ ᱥᱮᱱ ᱫᱚ ᱠᱟᱹᱴᱤᱡ ᱠᱚᱥᱴᱚ ᱧᱚᱜ ᱜᱮᱭᱟ᱾
ᱢᱟᱱᱮ ᱚᱱᱛᱮ ᱫᱚ ᱫᱟᱜ ᱡᱟᱹᱲᱤ ᱵᱟᱝᱠᱷᱟᱱ ᱫᱚ ᱪᱟᱥᱵᱟᱥ
ᱪᱟᱥ ᱫᱚ ᱵᱟᱝ ᱦᱩᱭᱩᱜ ᱜᱮᱭᱟ ᱦᱮᱸ᱾
ᱛᱚ ᱦᱩᱲᱩ ᱫᱚ ᱵᱚᱨᱥᱟ ᱨᱮᱜᱮᱯᱮ ᱨᱚᱦᱚᱭ ᱜᱮᱭᱟ ᱵᱟᱝ?
ᱦᱮᱸ ᱵᱚᱨᱥᱟ ᱨᱮᱜᱮ ᱮᱴᱟᱜ ᱫᱤᱱ ᱫᱚ ᱵᱟᱝᱞᱮ ᱨᱚᱦᱚᱭᱟ ᱤᱛᱟᱹ ᱡᱮᱠᱳᱱᱳ ᱵᱟᱸᱫ ᱞᱟᱛᱟᱨ ᱡᱟᱦᱟᱸ ᱨᱮᱫᱚ ᱫᱟᱜ ᱠᱚ ᱛᱟᱦᱮᱸ ᱵᱟᱲᱟᱜ ᱜᱮᱭᱟ ᱚᱱᱟᱨᱮᱠᱚ ᱨᱚᱦᱚᱭ ᱵᱟᱲᱟᱭᱟ ᱢᱤᱫ ᱵᱟᱨ ᱵᱟᱝᱠᱷᱟᱱ ᱫᱚ ᱚᱱᱟ ᱦᱚᱸ ᱠᱷᱩᱵ ᱮᱠᱴᱟ ᱵᱟᱠᱚ ᱨᱚᱦᱚᱭᱟ᱾ ᱚᱱᱟ ᱵᱟᱸᱫ ᱠᱚ ᱛᱟᱞᱮ ᱟᱸᱡᱮᱫᱚᱜ-ᱟ ᱞᱟᱹᱴᱩ ᱞᱟᱹᱴᱩ ᱵᱟᱸᱫ ᱠᱚ ᱢᱮᱱᱟᱜ ᱛᱟᱞᱮᱭᱟ ᱚᱱᱟ ᱠᱚᱦᱚᱸ ᱟᱸᱡᱮᱫᱚᱜ ᱜᱮᱭᱟ᱾
ᱟᱨ ᱱᱚᱣᱟ ᱟᱨ ᱪᱮᱫ ᱠᱚᱯᱮ ᱚᱱᱛᱮ ᱯᱮ ᱪᱟᱥ ᱵᱟᱲᱟᱭ ᱜᱮᱭᱟ?
ᱪᱟᱥ ᱫᱚ ᱚᱱᱠᱟᱱᱟᱜ ᱫᱚ ᱟᱹᱞᱩ ᱠᱚ ᱥᱤᱡᱤᱱ ᱨᱮ ᱥᱤᱡᱤᱱ ᱥᱤᱡᱤᱱ ᱡᱚᱛᱚ ᱜᱮᱞᱮ ᱪᱟᱥᱟ᱾ ᱟᱹᱞᱩ ᱵᱤᱞᱟᱛᱤ ᱵᱮᱸᱜᱟᱲ ᱠᱤᱨᱟ ᱛᱤᱨᱟ ᱞᱟᱣᱠᱤ ᱛᱟᱣᱠᱤ ᱮᱱᱛᱮᱱ ᱟᱨᱚ ᱠᱤᱪᱷᱩ ᱟᱹᱰᱤ ᱠᱤᱪᱷᱩ ᱢᱮᱱᱟᱜ ᱟᱠᱟᱫᱟ ᱡᱚᱛᱚ ᱜᱮᱞᱮ ᱪᱟᱥᱟ᱾
ᱦᱚᱸ ᱛᱚ ᱱᱤᱭᱟᱹ ᱵᱚᱨᱥᱟ ᱨᱮ ᱚᱝᱠᱟᱱᱟᱜ ᱥᱚᱵᱽᱡᱤ ᱠᱚ ᱢᱮᱱᱟᱜ ᱠᱟᱜ ᱜᱮᱭᱟ ᱡᱟᱦᱟᱸ ᱫᱚ ᱪᱮᱫ ᱞᱟᱹᱭᱟᱠᱚ ᱵᱷᱮᱱᱰᱤ ᱱᱚᱣᱟ ᱵᱮᱸᱜᱟᱲ ᱠᱚ ᱱᱚᱣᱟ ᱠᱚᱫᱚ ᱵᱚᱨᱥᱟ ᱨᱮᱯᱮ ᱨᱚᱦᱚᱭ ᱜᱮᱭᱟ ᱥᱮ ᱵᱟᱝ?
ᱦᱮᱸ ᱦᱮᱸ ᱡᱚᱛᱚ ᱜᱮ ᱚᱱᱟ ᱠᱚᱫᱚ ᱢᱮᱱᱟᱜ ᱟᱠᱟᱜ-ᱟ᱾ ᱦᱮᱸ ᱨᱚᱦᱚᱭ ᱢᱮᱱᱟᱜ ᱠᱟᱜᱼᱟ ᱧᱮᱞ ᱵᱟᱲᱟ ᱦᱳᱭᱳᱜ ᱠᱟᱱ ᱜᱮᱭᱟ ᱡᱮ ᱢᱮᱱᱟᱜᱼᱟ ᱵᱷᱮᱱᱰᱤ, ᱢᱮᱱᱟᱜᱼᱟ ᱵᱮᱸᱜᱟᱲ, ᱢᱮᱱᱟᱜᱼᱟ
ᱛᱚ ᱟᱵᱚ ᱫᱚ ᱡᱮᱦᱩᱛᱩ ᱪᱟᱹᱥᱤ ᱦᱚᱯᱚᱱ ᱠᱟᱱᱟ ᱵᱚᱱ ᱚᱱᱟ ᱛᱚᱼᱼ ᱦᱳᱭ ᱪᱟᱸᱫᱳ ᱤᱫᱤ ᱠᱟᱛᱮᱜ ᱜᱮ ᱱᱟᱯᱟᱭ ᱞᱮᱠᱟ ᱵᱚᱱ ᱵᱟᱲᱟᱭᱟ ᱛᱚ ᱱᱟᱣᱟ ᱤᱫᱤ ᱠᱟᱛᱮᱜ ᱜᱮ ᱜᱟᱞᱢᱟᱲᱟ ᱦᱳᱭᱳᱜᱼᱟ᱾
ᱦᱮᱸ ᱦᱮᱸ ᱛᱟᱦᱞᱮ ᱟᱯᱮ ᱫᱚ ᱢᱟᱱᱮ ᱛᱚᱞᱟ ᱠᱚᱫᱚ ᱮᱨ ᱵᱟᱲᱟ ᱦᱩᱭ ᱠᱟᱱᱟ ᱥᱮ ᱟᱹᱣᱨᱤ?
ᱦᱮᱸ ᱟᱞᱮ ᱦᱚᱸ ᱢᱟᱲᱟᱝ ᱛᱮ ᱡᱟᱦᱟᱸ ᱠᱚᱫᱚᱞᱮ ᱮᱨ ᱞᱮᱜᱼᱟ ᱫᱷᱩᱲᱤ ᱨᱮᱼᱼ ᱚᱱᱟ ᱠᱚᱫᱚ ᱡᱟᱱᱟᱢ ᱜᱚᱫ ᱟᱠᱟᱱᱟ ᱥᱮᱬᱟ ᱥᱮᱬᱟ ᱦᱩᱭ ᱟᱠᱟᱱᱟ ᱟᱨ ᱛᱟᱨ ᱯᱚᱨᱮ ᱚᱱᱟ ᱛᱟᱞᱟᱨᱮ ᱟᱹᱰᱤ ᱡᱩᱨᱮ ᱫᱟᱜ ᱠᱮᱫᱟ ᱢᱤᱫ ᱥᱚᱯᱛᱟ ᱜᱟᱱ ᱵᱟᱹᱫᱽᱼᱼ ᱜᱚᱴᱟ ᱪᱮᱦᱮᱞ ᱪᱮᱯᱮᱞᱮᱱ ᱛᱟᱞᱮ ᱛᱮ ᱟᱫᱚ ᱠᱤᱪᱷᱩ ᱜᱟᱱ ᱫᱚ ᱵᱟᱝᱞᱮ ᱜᱤᱰᱤ ᱫᱟᱲᱮᱭᱟᱫᱟ ᱚᱱᱟ ᱫᱚ ᱱᱤᱛᱚᱜ ᱜᱤᱰᱤ ᱦᱩᱭᱩᱜ ᱠᱟᱱᱟ
ᱟᱪᱪᱷᱟ ᱟᱪᱪᱷᱟ
ᱢᱟᱱᱮ ᱡᱟᱦᱟ ᱦᱤᱥᱟᱹᱵᱽ ᱞᱟᱹᱭ ᱠᱮᱫᱟ ᱚᱱᱟ ᱦᱤᱥᱟᱹᱵᱽ ᱫᱚ ᱢᱟᱱᱮ ᱟᱞᱮ ᱠᱷᱚᱱ ᱫᱚ ᱢᱟᱱᱮ ᱤᱧᱟᱹᱜ ᱢᱚᱱᱮ ᱦᱩᱭᱩᱜ ᱠᱟᱱᱟ ᱡᱮ ᱟᱯᱮ ᱫᱚ ᱠᱟᱹᱴᱤᱡ ᱟᱞᱮ ᱠᱷᱚᱱ ᱫᱚ ᱢᱟᱲᱟᱝ ᱛᱮᱜᱮ ᱯᱮ ᱪᱟᱥᱟ ᱟᱨ ᱪᱮᱜ? ᱠᱤᱪᱷᱩ ᱡᱮᱦᱮᱛᱩ ᱥᱤᱡᱮᱱ ᱫᱚ ᱢᱤᱫ ᱦᱚᱭᱛᱳ ᱮᱠ ᱮᱠ ᱫᱩ ᱢᱟᱥ ᱟᱨᱠᱤ ᱚᱱᱛᱚᱨ ᱦᱩᱭᱩᱜᱼᱟ
ᱦᱮᱸ
ᱦᱮᱸ
ᱟᱫᱚ ᱟᱞᱮ ᱱᱚᱛᱮ ᱫᱚ ᱡᱟᱦᱟᱸᱭ ᱢᱟᱲᱟᱝ ᱛᱮᱠᱚ ᱜᱤᱰᱤ ᱟᱠᱟᱜᱼᱟ ᱫᱷᱩᱲᱤ ᱨᱮ ᱩᱱᱠᱩᱣᱟᱜ ᱫᱚ ᱟᱹᱰᱤ ᱢᱟᱨᱟᱝ ᱢᱟᱨᱟᱝ ᱦᱟᱨᱟ ᱟᱠᱟᱱᱟ ᱦᱮᱸ ᱩᱱᱠᱩ ᱫᱚ ᱱᱚᱣᱟ ᱟᱥᱟᱲ ᱵᱚᱸᱜᱟ ᱢᱩᱪᱟᱹᱫ ᱢᱩᱪᱟᱹᱫ ᱢᱩᱪᱟᱹᱫ ᱛᱮᱠᱚ ᱨᱚᱦᱚᱭ ᱜᱚᱫᱟ
ᱟᱪᱪᱷᱟ
ᱟᱨ ᱡᱟᱦᱟᱸᱭ ᱱᱤᱛᱚᱜ ᱫᱟᱜ ᱠᱚᱨᱮ ᱠᱚ ᱜᱤᱰᱤᱭᱮᱫᱼᱟ ᱛᱚᱞᱟ ᱱᱩᱠᱩ ᱫᱚ ᱱᱚᱣᱟ ᱟᱥᱟᱲ ᱵᱚᱸᱜᱟ ᱫᱚ ᱵᱟᱝᱟ
ᱟᱪᱪᱷᱟ ᱟᱪᱪᱷᱟ ᱟᱪᱪᱷᱟ ᱟᱞᱮ ᱥᱮᱱ ᱫᱚ ᱱᱤᱛᱚᱜ ᱫᱚ ᱚᱱᱠᱟ ᱫᱚ ᱪᱟᱥ ᱠᱚᱫᱚ ᱱᱷᱟᱜ ᱟᱹᱣᱨᱤᱞᱮ ᱟᱨᱷᱟᱢᱵᱚᱭᱟ ᱡᱟᱥᱴ ᱱᱤᱛᱚᱜ ᱫᱚᱞᱟ ᱦᱟᱨᱟᱜ ᱠᱟᱱᱟ ᱫᱟᱜ ᱞᱮᱠᱷᱟᱱ ᱜᱮ ᱢᱚᱴᱟᱢᱩᱴᱤ ᱠᱷᱮᱛ ᱵᱟᱹᱫᱽ ᱨᱮ ᱟᱬᱜᱚ ᱜᱟᱱᱚᱜᱼᱟ ᱟᱫᱚ ᱫᱟᱜ ᱜᱮ ᱛᱚ ᱵᱟᱭ ᱦᱤᱡᱩᱜ ᱠᱟᱱᱟ ᱚᱠᱟ ᱨᱮ ᱠᱷᱮᱛ ᱵᱟᱹᱫᱽ ᱛᱮᱢ ᱟᱬᱜᱚᱱᱟ
ᱟᱨ ᱛᱟᱦᱚᱞᱮ ᱚᱱᱛᱮ ᱫᱚ ᱱᱚᱣᱟ ᱥᱮᱞᱳ ᱠᱚᱫᱚ ᱵᱟᱯᱮ ᱵᱤᱫ ᱟᱠᱟᱫᱟ
ᱵᱟᱝᱜᱮ ᱚᱱᱟ ᱠᱚᱫᱚ ᱢᱟᱱᱮ ᱵᱟᱞᱮ ᱵᱤᱫ ᱟᱠᱟᱫ ᱜᱮᱭᱟ ᱮᱠᱟᱞ ᱜᱮ ᱡᱟᱥᱴ ᱚᱱᱟ ᱚᱲᱟᱜ ᱚᱲᱟᱜ ᱵᱟᱲᱜᱮ ᱠᱚᱨᱮ ᱜᱮ ᱢᱟᱱᱮ ᱚᱲᱟᱜ ᱠᱚᱨᱮᱱᱟᱜ ᱫᱟᱜ ᱠᱚ ᱫᱚᱨᱠᱟᱨ ᱥᱟᱶᱛᱮ ᱚᱱᱟ ᱠᱚᱨᱮ ᱪᱷᱳᱴᱳ ᱠᱷᱟᱴᱚ ᱪᱟᱥ ᱚᱱᱠᱟ ᱚᱱᱠᱟᱱᱟᱜ ᱥᱚᱵᱽᱡᱤ ᱛᱚᱵᱽᱡᱤ ᱦᱮᱱᱛᱮᱱ ᱚᱱᱠᱟ ᱫᱚ ᱢᱤᱫ ᱵᱟᱨ ᱯᱩᱭᱥᱟᱹ ᱢᱮᱱᱟᱜᱼᱟ ᱟᱹᱛᱳ ᱨᱮ ᱛᱟᱞᱮ ᱚᱱᱟ ᱦᱳᱲᱳ ᱠᱚ ᱪᱟᱥ ᱵᱟᱠᱷᱨᱟ ᱛᱮᱫᱚ ᱱᱷᱟᱜ ᱚᱱᱠᱟ ᱫᱚ ᱵᱟᱝ ᱵᱟᱝ ᱫᱤᱭᱟᱹ ᱦᱩᱭ ᱟᱠᱟᱱᱟ ᱢᱚᱱᱮ ᱵᱟᱲᱟ ᱦᱩᱭᱩᱜ ᱠᱟᱱᱟ ᱯᱮ ᱯᱩᱱ ᱚᱲᱟᱜ ᱦᱚᱲ ᱛᱮ ᱡᱮ ᱜᱚᱞᱯᱷᱚ ᱵᱟᱲᱟ ᱦᱩᱭᱩᱜ ᱠᱟᱱᱟ ᱡᱮ ᱟᱵᱚ ᱡᱩᱫᱤ ᱱᱚᱣᱟ ᱥᱩᱨ ᱥᱩᱯᱩᱨ ᱨᱮᱱ ᱪᱟᱹᱥᱤ ᱡᱟᱦᱟᱸᱭ ᱠᱚᱣᱟᱜ ᱡᱟᱹᱥᱛᱤ ᱚᱱᱟ ᱥᱩᱨ ᱠᱚᱨᱮ ᱠᱷᱮᱛ ᱠᱚ ᱛᱟᱦᱮᱱᱟ ᱩᱱᱠᱩ ᱠᱚ ᱪᱟᱹᱥᱤ ᱜᱚᱞᱯᱷᱚ ᱢᱤᱫ ᱠᱟᱛᱮᱫ ᱢᱟᱱᱮ ᱜᱚᱞᱯᱷᱚ ᱢᱤᱫ ᱠᱟᱛᱮᱫ ᱢᱚᱱᱮ ᱵᱟᱲᱟ ᱠᱟᱛᱷᱟ ᱵᱟᱲᱟ ᱠᱮᱫᱟ ᱠᱚ ᱛᱚᱵᱮ ᱩᱱᱠᱩ ᱯᱚᱭᱥᱟ ᱠᱚ ᱞᱟᱹᱭ ᱵᱟᱲᱟ ᱠᱮᱫᱟ ᱠᱚ ᱛᱟᱦᱚᱞᱮ ᱤᱱᱟᱹᱜ ᱫᱤᱱ ᱛᱮ ᱤᱱᱟᱹᱜ ᱴᱟᱠᱟ ᱱᱤᱝᱠᱟᱹ ᱤᱱᱠᱟᱹ ᱛᱤᱱᱟᱹᱜ ᱟᱨ ᱪᱮᱫ ᱚᱱᱟ ᱥᱮᱞᱳ ᱥᱮ ᱵᱚᱭᱨᱤᱝ ᱚᱱᱟ ᱞᱟᱜᱟᱣ ᱜᱟᱱᱚᱜᱼᱟ
ᱟᱨ ᱱᱚᱣᱟ ᱦᱮᱸ ᱱᱚᱣᱟ ᱥᱚᱨᱠᱟᱨ ᱦᱚᱲ ᱫᱚ ᱵᱟᱝ ᱠᱚ
ᱵᱟᱝᱜᱮ ᱵᱟᱝᱜᱮ ᱥᱚᱨᱠᱟᱨ ᱠᱷᱚᱱᱟᱜ ᱫᱚ ᱟᱞᱮ ᱫᱚ ᱥᱩᱫᱩ ᱚᱱᱟ ᱠᱩᱞᱦᱤ ᱫᱷᱟᱨᱮ ᱫᱷᱟᱨᱮ ᱛᱮ ᱥᱮ ᱚᱲᱟᱜ ᱠᱩᱰᱟᱹᱢ ᱠᱚᱨᱮ ᱦᱮᱸ ᱧᱩ ᱵᱟᱠ ᱵᱟᱠᱷᱨᱟ ᱚᱱᱮ ᱚᱱᱟ ᱠᱚᱜᱮ ᱠᱚ ᱵᱮᱱᱟᱣ ᱟᱞᱮᱭᱟ ᱡᱟᱥᱴ ᱱᱚᱣᱟ ᱡᱮ ᱪᱟᱥ ᱵᱟᱠᱷᱨᱟ ᱚᱱᱟ ᱠᱚᱫᱚ ᱱᱟᱦᱟᱸᱜ ᱟᱞᱮ ᱯᱟᱨᱥᱚᱱᱟᱞ ᱵᱷᱟᱵᱽ ᱛᱮ ᱞᱟ ᱦᱚᱪᱚ ᱠᱟᱛᱮᱫ ᱡᱩᱫᱤ ᱞᱮ ᱢᱚᱱᱮᱭᱟ ᱤᱱᱟᱹ ᱠᱷᱟᱱᱞᱮ ᱫᱟᱲᱮᱭᱟᱜᱼᱟ ᱟᱨ ᱵᱟᱝᱠᱷᱟᱱ ᱫᱚ ᱡᱮ ᱥᱚᱨᱠᱟᱨ ᱛᱚᱨᱚᱯᱷ ᱠᱷᱚᱱᱟᱜ ᱡᱮ ᱡᱟᱦᱟᱱᱟᱜ ᱧᱟᱢᱚᱜᱼᱟ ᱚᱱᱠᱟᱱᱟᱜ ᱫᱚ ᱵᱟᱹᱱᱩᱜᱼᱟ
ᱟᱨ ᱱᱮᱛᱟᱨ ᱛᱚ ᱧᱮᱞᱚᱜ ᱠᱟᱱᱟ ᱵᱚᱨᱥᱟ ᱨᱮᱦᱚᱸ ᱟᱞᱯᱟᱹᱦᱤᱞ ᱞᱮᱠᱟ ᱫᱚ ᱚᱱᱠᱟ ᱫᱟᱜ ᱵᱟᱝ ᱦᱩᱭᱩᱜ ᱠᱟᱱᱟ ᱞᱟᱦᱟ ᱛᱟᱭᱚᱢ ᱫᱟᱜ ᱮᱫᱟᱭ ᱥᱮ ᱢᱟᱱᱮ ᱠᱤᱪᱷᱩ ᱨᱚᱦᱚᱭ ᱡᱚᱠᱷᱚᱡ ᱫᱚᱢᱮ ᱫᱟᱜ ᱮᱼᱟᱭ ᱟᱨ ᱱᱚᱛᱮ ᱵᱮᱞᱮ ᱡᱚᱠᱷᱚᱱ ᱡᱚᱠᱷᱚᱱ ᱫᱟᱜ ᱞᱟᱹᱠᱛᱤᱜ ᱠᱟᱱᱟ ᱛᱚᱠᱷᱚᱱ ᱟᱨ ᱫᱟᱜ ᱡᱟᱹᱲᱤ ᱵᱟᱝ ᱦᱩᱭᱩᱜ ᱠᱟᱱᱟ ᱪᱟᱥᱵᱟᱥ ᱨᱮ ᱱᱚᱝᱠᱟ ᱠᱟᱹᱴᱤᱡ ᱦᱮᱨᱯᱷᱮᱨᱚᱜ ᱠᱟᱱᱟ
ᱦᱮᱸ ᱢᱟᱱᱮ ᱧᱮᱞᱢᱮ ᱦᱟᱸᱜ ᱤᱭᱟᱹ ᱪᱮᱭ ᱪᱮᱫ ᱠᱚ ᱞᱟᱹᱭᱫᱟ ᱱᱚᱣᱟ ᱡᱚᱠᱷᱚᱱ ᱫᱟᱜ ᱫᱚᱨᱠᱟᱨᱚᱜ ᱠᱟᱱᱟ ᱛᱚᱠᱷᱚᱱ ᱫᱚ ᱫᱟᱜ ᱵᱟᱭ ᱮᱢ ᱮᱫᱟ ᱡᱚᱠᱷᱚᱱ ᱫᱟᱜ ᱵᱟᱭ ᱫᱚᱨᱠᱟᱨ ᱤᱨ ᱜᱷᱴ ᱴᱟᱣ ᱵᱟᱲᱟ ᱠᱟᱜᱼᱟ ᱵᱚᱱ ᱦᱳᱲᱩ ᱥᱮᱭ ᱛᱚᱠᱷᱚᱱ ᱫᱟᱜ ᱵᱟᱭ ᱫᱚᱨᱠᱟᱨᱚᱜᱼᱟ ᱩᱱ ᱥᱚᱢᱚᱭ ᱫᱟᱜ ᱮᱢᱟ
ᱦᱳᱭ ᱟᱫᱚ ᱱᱚᱣᱟ ᱠᱷᱟᱹᱛᱤᱨ ᱟᱫᱚ ᱥᱮᱞᱚ ᱵᱤᱛ ᱫᱚ ᱢᱤᱫᱴᱮᱱ ᱱᱟᱯᱟᱭᱚᱜᱼᱟ ᱡᱮ ᱚᱠᱛᱚ ᱨᱮ ᱫᱟᱜ ᱵᱚᱱ ᱧᱟᱢᱟ ᱞᱟᱦᱟᱨᱮ ᱱᱚᱜ ᱚᱭ ᱡᱮᱢᱚᱱ ᱱᱤᱛᱚᱜ ᱡᱩᱫᱤ ᱥᱮᱞᱚ ᱠᱚ ᱛᱟᱦᱮᱸ ᱞᱮᱱᱠᱷᱟᱱ ᱢᱟᱱᱮ ᱦᱚᱭᱛᱳ ᱠᱟᱹᱴᱤᱡ ᱢᱟᱲᱟᱝ ᱠᱚᱜᱼᱟ ᱥᱮ
ᱦᱮᱸ ᱦᱮᱸ ᱩᱱᱫᱚ ᱚᱵᱚᱥᱥᱳᱭ ᱱᱤᱦᱟᱹᱛᱤ ᱢᱟᱲᱟᱝ ᱫᱚᱨᱠᱟᱨ ᱛᱟᱦᱮᱸ ᱞᱮᱱᱟ ᱠᱟᱨᱚᱱ ᱱᱚᱣᱟ ᱫᱚ ᱱᱚᱣᱟ ᱠᱟᱹᱢᱤ ᱦᱚᱨᱟ ᱫᱚ ᱡᱟᱦᱟᱸ ᱛᱤᱱᱟᱹᱜ ᱢᱟᱲᱟᱝ ᱢᱟᱨᱟᱝ ᱢᱟᱲᱟᱝ ᱜᱮᱵᱚᱱ ᱪᱩᱠᱟᱹᱣ ᱫᱟᱲᱮᱭᱟᱜᱼᱟ ᱩᱱᱟᱹᱜ ᱜᱮ ᱱᱟᱯᱟᱭᱚᱜᱼᱟ ᱦᱮᱸ ᱥᱮ
ᱦᱮᱸ ᱞᱟᱦᱟ ᱱᱮᱛᱟᱨ ᱫᱚ ᱦᱚᱭ ᱦᱤᱥᱤᱫ ᱫᱤᱱ ᱱᱮᱛᱟᱨ ᱢᱟ ᱱᱚᱣᱟ ᱥᱤᱡᱤᱱ ᱠᱚ ᱩᱞᱟᱹᱴ ᱯᱟᱞᱚᱴᱚᱜ ᱠᱟᱱᱟ ᱫᱟᱜ ᱡᱟᱹᱲᱤ ᱠᱚ ᱦᱩᱭᱮᱱ ᱦᱚᱭ ᱵᱟᱹᱨᱰᱩ ᱠᱚ ᱦᱩᱭᱮᱱ ᱢᱟᱱᱮ ᱞᱟᱦᱟᱛᱮ ᱢᱤᱫᱴᱮᱱ ᱥᱤᱡᱤᱱ ᱛᱟᱦᱮᱸ ᱠᱟᱱᱟ ᱚᱱᱟ ᱚᱠᱛᱚ ᱥᱚᱢᱚᱭ ᱜᱮ ᱱᱚᱣᱟ ᱠᱚᱫᱚ ᱦᱩᱭᱩᱜ ᱠᱟᱱ ᱛᱟᱦᱮᱸ ᱠᱟᱱᱟ ᱱᱮᱛᱟᱨ ᱫᱚ ᱚᱱᱠᱟ ᱫᱚ ᱵᱟᱝ ᱦᱩᱭᱩᱜ ᱠᱟᱱᱟ ᱡᱚᱠᱷᱚᱱ ᱛᱚᱠᱷᱚᱱ ᱜᱮ ᱦᱚᱭ ᱫᱟᱜ ᱠᱚ ᱦᱤᱡᱩᱜ ᱠᱟᱱᱟ
ᱟᱨ ᱱᱮᱛᱟᱨᱟᱜ ᱡᱟᱦᱟᱸ ᱫᱟᱜ ᱠᱚ ᱧᱮᱞᱚᱜ ᱠᱟᱱᱟ ᱯᱨᱟᱭ ᱢᱟᱱᱮ ᱢᱟᱱᱮ ᱫᱩᱨᱜᱷᱚᱴᱚᱱᱟ ᱜᱷᱚᱴᱚᱜ ᱠᱟᱱᱟ ᱱᱮᱛᱟᱨᱟᱜ ᱱᱚᱣᱟ ᱦᱚᱭ ᱫᱟᱜ ᱨᱮ
ᱦᱮᱸ ᱚᱱᱟᱛᱮ ᱚᱠᱛᱚ ᱧᱟᱢ ᱞᱮᱠᱷᱟᱱ ᱜᱮ ᱡᱚᱛᱚ ᱛᱟᱲᱟᱛᱟᱲᱤ ᱵᱚᱱ ᱵᱟᱹᱫᱽ ᱠᱷᱮᱛ ᱨᱮ ᱨᱚᱦᱚᱭ ᱵᱚᱱ ᱪᱷᱩᱴᱟᱹᱜᱼᱟ ᱟᱨ ᱦᱚᱛᱚ ᱛᱚᱢᱟ ᱛᱮᱵᱚᱱ ᱨᱟᱠᱟᱵ ᱫᱟᱲᱮᱭᱟᱜᱼᱟ ᱛᱚ ᱚᱱᱟᱜᱮ ᱱᱟᱯᱟᱭᱚᱜ ᱛᱟᱵᱚᱱᱟ
ᱦᱮᱸ ᱠᱚᱱ ᱧᱮᱞ ᱢᱮ ᱱᱮᱛᱟᱨ ᱢᱟ ᱡᱟᱹᱥᱛᱤ ᱦᱮᱸ ᱦᱩᱰᱩᱨ ᱵᱤᱡᱽᱞᱤ ᱦᱩᱭᱩᱜ ᱠᱟᱱᱟ ᱚᱱᱟᱛᱮ ᱦᱚᱲ ᱵᱚᱱ ᱤᱭᱟᱹᱜ ᱠᱟᱱᱟ ᱡᱟᱦᱟᱸᱭ ᱠᱚᱫᱚ ᱵᱚᱱ ᱠᱤᱪᱷᱩ ᱜᱟᱱ ᱡᱟᱦᱟᱸᱭ ᱠᱚᱣᱟᱜ ᱢᱚᱞᱚᱝ ᱨᱮ ᱦᱚᱭᱛᱳ ᱚᱱᱟ ᱵᱟᱧᱪᱟᱣ ᱢᱮᱱᱟᱜᱼᱟ ᱩᱱᱠᱩ ᱫᱚᱵᱚᱱ ᱵᱟᱧᱪᱟᱜ ᱠᱟᱱᱟ ᱟᱨ ᱵᱟᱝ ᱠᱷᱟᱱ ᱫᱚ ᱱᱚᱣᱟ ᱫᱷᱟᱹᱨᱛᱤ ᱵᱚᱱ ᱟᱲᱟᱜ ᱜᱤᱰᱤᱴᱚ ᱠᱟᱜ ᱠᱟᱱᱟ
ᱦᱮᱸ ᱟᱫᱚ ᱱᱮᱛᱟᱨ ᱧᱮᱞᱚᱜ ᱠᱟᱱᱟ ᱱᱚᱣᱟ ᱦᱩᱰᱩᱨ ᱵᱤᱡᱽᱞᱤ ᱡᱟᱹᱥᱛᱤ ᱧᱮᱞᱚᱜ ᱠᱟᱱᱟ ᱛᱚ ᱚᱱᱟ ᱥᱚᱢᱚᱭ ᱫᱚᱵᱚᱱ ᱨᱤᱠᱟᱹᱭᱟ ᱡᱮ ᱢᱟᱴᱷ ᱵᱟᱹᱫᱽ ᱠᱷᱮᱛ ᱠᱚᱨᱮ ᱫᱚ ᱟᱞᱚ ᱵᱚᱱ ᱛᱟᱦᱮᱱ ᱢᱟ ᱟᱨ ᱫᱟᱨᱮ ᱩᱢᱩᱞ ᱵᱩᱴᱟᱹ ᱠᱚᱨᱮ ᱦᱚᱸ ᱟᱞᱚ ᱵᱚᱱ ᱛᱟᱦᱮᱱ ᱢᱟ
ᱦᱮᱸ ᱦᱮᱸ ᱟᱹᱰᱤ ᱡᱚᱛᱷᱟᱛ ᱠᱟᱛᱷᱟ ᱜᱮᱢ ᱞᱟᱹᱭ ᱟᱠᱟᱫᱟ ᱛᱚᱵᱮ ᱢᱟᱱᱮ ᱟᱞᱮ ᱥᱮᱫ ᱟᱞᱮ ᱫᱤᱥᱚᱢ ᱫᱚ ᱢᱟᱱᱮ ᱡᱟ ᱨᱚᱠᱚᱢ ᱱᱚᱣᱟ ᱟᱞᱮ ᱱᱤᱛᱚᱜ ᱯᱚᱨᱤᱥᱛᱷᱤᱛᱤ ᱨᱮ ᱢᱮᱱᱟᱜ ᱞᱮᱭᱟ ᱛᱮ ᱢᱟᱱᱮ ᱦᱩᱰᱩᱨ ᱵᱤᱡᱽᱞᱤ ᱡᱟᱛᱮᱫ ᱦᱚᱞᱳᱜ ᱟᱞᱮ ᱠᱟᱹᱢᱤ ᱞᱟᱜᱟᱣ ᱞᱮᱭᱟ ᱠᱟᱨᱚᱱ ᱥᱤᱡᱤᱱ ᱨᱮ ᱢᱤᱫ ᱫᱷᱟᱣ ᱜᱮ ᱫᱟᱜ ᱛᱟᱞᱮ ᱦᱩᱸ
ᱟᱫᱚ ᱦᱮᱸ ᱟᱫᱚ ᱟᱯᱱᱟ ᱟᱫᱚ ᱠᱟᱹᱢᱤ ᱠᱟᱛᱮ ᱪᱮᱫ ᱵᱚᱱ ᱪᱤᱠᱟᱹᱭᱟ ᱡᱩᱫᱤ ᱟᱯᱱᱟᱜ ᱡᱤᱭᱟᱹᱜᱮ ᱵᱟᱝ ᱛᱟᱦᱮᱱ ᱠᱷᱟᱱ
ᱦᱮᱸ ᱟᱫᱚ ᱚᱵᱚᱥᱥᱳᱭ ᱚᱱᱟ ᱢᱟ ᱚᱱᱟ ᱢᱟᱛᱚ ᱧᱮᱞ ᱫᱚ ᱦᱚᱸ ᱛᱚ ᱟᱨ ᱵᱟᱹᱱᱩᱜᱼᱟ ᱛᱤᱨᱮ ᱪᱮᱫ ᱪᱤᱠᱟᱹᱜᱼᱟ ᱦᱩᱸ ᱟᱨ ᱡᱟᱭᱦᱳᱠ ᱡᱩᱫᱤ ᱥᱮᱞᱚ ᱛᱟᱞᱮ ᱵᱮᱵᱚᱥᱛᱟ ᱛᱟᱦᱮᱸ ᱠᱚᱜᱼᱟ ᱛᱟᱦᱚᱞᱮ ᱡᱟᱭᱦᱳᱠ ᱦᱳᱭᱛᱳ ᱱᱚᱣᱟ ᱫᱟᱜ ᱨᱮ ᱫᱟᱜ ᱤᱭᱟᱹ ᱫᱤᱱ ᱫᱚ ᱦᱩᱱᱟᱹᱝ ᱵᱟᱛ ᱠᱟᱜ ᱦᱩᱭ ᱠᱚᱜ ᱠᱮᱭᱟ ᱚᱲᱟᱜ ᱠᱚᱨᱮ ᱜᱮ ᱛᱟᱦᱮᱸ ᱵᱟᱲᱟ ᱦᱩᱭ ᱠᱚᱜ ᱠᱮᱭᱟ ᱛᱚ ᱵᱟᱨ ᱫᱷᱟᱣ ᱪᱟᱥ ᱫᱚ ᱮᱢᱱᱤ ᱛᱮᱜᱮ ᱦᱩᱭᱩᱜᱼᱟ ᱫᱟᱜ ᱱᱚᱣᱟ ᱫᱟᱜ ᱡᱟᱹᱲᱤ ᱫᱤᱱ ᱵᱟᱛ ᱠᱟᱛᱮᱫ ᱦᱚᱸ
ᱛᱟᱦᱚᱞᱮ ᱱᱚᱛᱮ ᱦᱚᱸ ᱚᱱᱠᱟᱜᱮ ᱦᱩᱰᱩᱨ ᱵᱤᱡᱽᱞᱤ ᱛᱮ ᱟᱭᱢᱟ ᱦᱚᱲ ᱜᱮᱠᱚ ᱚᱱᱠᱟ ᱱᱚᱣᱟ ᱫᱷᱩᱨᱤ ᱫᱷᱟᱹᱨᱛᱤ ᱠᱚ ᱵᱟᱹᱜᱤ ᱠᱟᱣᱫᱟ ᱥᱮ ᱞᱤᱠᱷᱚᱱ ᱠᱚᱨᱮ ᱛᱟᱦᱮᱸ ᱠᱟᱱᱟ ᱟᱭᱢᱟ ᱜᱮ ᱦᱩᱭ ᱟᱠᱟᱱᱟ ᱢᱟᱱᱮ ᱥᱮᱨᱢᱟ ᱨᱮ ᱧᱮᱞᱚᱜ ᱠᱟᱱᱟ ᱥᱩᱨ ᱥᱩᱯᱩᱨ ᱨᱮ ᱢᱚᱴᱟᱢᱩᱴᱤ ᱯᱩᱱ ᱢᱚᱬᱮ ᱦᱚᱲ ᱫᱚ ᱚᱱᱠᱟ ᱠᱚ ᱦᱩᱰᱩᱨ ᱵᱤᱡᱽᱞᱤ ᱛᱮᱠᱚ ᱤᱭᱟᱹᱜ ᱠᱟᱱᱟ
ᱦᱮᱸ ᱠᱟᱨᱚᱱ ᱱᱚᱣᱟ ᱱᱤᱭᱮ ᱦᱚᱸ ᱠᱷᱩᱵ ᱮᱠᱴᱟ ᱢᱟᱱᱮ ᱢᱚᱱᱮ ᱨᱮᱫᱚ ᱵᱟᱝ ᱦᱮᱡ ᱟᱠᱟᱱ ᱛᱟᱦᱮᱱᱟ ᱡᱮ ᱦᱩᱰᱩᱨ ᱵᱤᱡᱽᱞᱤ ᱛᱮ ᱢᱟᱹᱱᱢᱤ ᱵᱚᱱ ᱟᱵᱚ ᱵᱚᱱ ᱪᱟᱵᱟᱜ ᱠᱟᱱᱟ ᱚᱱᱟ ᱫᱚ ᱠᱷᱩᱵ ᱮᱠᱴᱟ ᱵᱟᱝ ᱦᱮᱡ ᱠᱟᱱᱟ ᱛᱚᱵᱮ ᱦᱚᱞᱟ ᱢᱟᱫᱷᱮᱨ ᱜᱮ ᱟᱞᱮ ᱞᱮ ᱟᱹᱛᱩ ᱥᱟᱢᱱᱮ ᱨᱮᱜᱮ ᱢᱟᱱᱮ ᱟᱹᱛᱩ ᱨᱮᱜᱮ ᱟᱨ ᱪᱮᱫ ᱚᱱᱠᱟ ᱢᱟᱱᱮ ᱥᱟᱺᱜᱤᱧ ᱧᱚᱜ ᱨᱮ ᱯᱩᱨᱥᱤ ᱚᱲᱟᱜ ᱦᱚᱲ ᱯᱩᱨᱥᱤ ᱠᱟᱱ ᱜᱮᱭᱟᱞᱮ ᱛᱚᱵᱮ ᱥᱟᱺᱜᱤᱧ ᱧᱚᱜ ᱨᱮᱠᱚ ᱚᱲᱟᱜ ᱟᱠᱟᱱᱟ ᱛᱟᱦᱚᱞᱮ ᱩᱱᱠᱩᱣᱟᱜ ᱚᱱᱟ ᱢᱟᱱᱮ ᱩᱱᱠᱤᱱ ᱵᱟᱨ ᱦᱚᱲ ᱢᱤᱫᱴᱤᱜ ᱦᱩᱰᱤᱧ ᱧᱚᱜ ᱜᱤᱫᱽᱨᱟᱹ ᱛᱟᱦᱮᱸ ᱞᱮᱱᱟᱭ ᱟᱨ ᱢᱤᱫᱴᱤᱡ ᱵᱟᱵᱟ ᱦᱚᱲ ᱛᱟᱦᱮᱸ ᱠᱟᱱᱟᱭ ᱢᱚᱴᱟᱢᱩᱴᱤ ᱟᱨᱠᱤ ᱢᱚᱴᱟᱢᱩᱴᱤ ᱢᱤᱰᱤᱭᱟᱢ ᱵᱚᱭᱮᱥᱟᱱ
ᱦᱮᱸ
ᱦᱩᱸ ᱯᱟᱞᱮᱱ ᱩᱱᱠᱤᱱ ᱠᱤᱱ ᱟᱜᱷᱟᱛ ᱞᱮᱱᱟ ᱚᱵᱚᱥᱥᱳᱭ ᱵᱟᱠᱤᱱ ᱪᱤᱠᱟᱹ ᱞᱮᱱᱟ ᱪᱤᱠᱟᱹ ᱫᱚ ᱡᱟᱥᱴᱟ ᱚᱜᱽᱜᱮᱭᱟᱱ ᱴᱚᱜᱽᱜᱮᱭᱟᱱ ᱠᱟᱛᱮᱫ ᱦᱟᱸᱥᱯᱟᱛᱟᱞ ᱠᱚ ᱤᱫᱤ ᱵᱟᱲᱟ ᱠᱟᱛᱮᱫ ᱡᱟᱜᱮ ᱱᱟᱯᱟᱭ ᱛᱮᱠᱤᱱ ᱨᱩᱣᱟᱹᱲ ᱦᱮᱡ ᱱᱟ ᱤᱱᱟᱹᱜᱮ ᱟᱹᱰᱤ ᱵᱮᱥ ᱦᱩᱭᱱᱟ
ᱦᱩᱸ ᱱᱮᱛᱟᱨ ᱠᱚ ᱱᱚᱣᱟ ᱦᱩᱰᱩᱨ ᱵᱤᱡᱽᱞᱤ ᱠᱷᱟᱹᱛᱤᱨ ᱛᱮ ᱢᱟᱱᱮ ᱧᱮᱞᱚᱜ ᱠᱟᱱᱟ ᱡᱮ ᱚᱲᱟᱜ ᱥᱩᱨ ᱥᱩᱯᱩᱨ ᱛᱟᱞᱮ ᱫᱟᱨᱮ ᱠᱷᱤᱡᱩᱨ ᱫᱟᱨᱮ ᱥᱮ ᱚᱱᱠᱟᱱ ᱢᱟᱨᱟᱝ ᱢᱟᱨᱟᱝ ᱫᱟᱨᱮ ᱫᱚ ᱟᱞᱚᱵᱚᱱ ᱫᱚᱦᱚ ᱠᱟᱜ ᱢᱟ
ᱦᱩᱸ
ᱢᱟᱱᱮ ᱡᱟᱹᱥᱛᱤ ᱢᱟᱨᱟᱝ ᱫᱚ ᱟᱞᱚ ᱵᱚᱱ ᱫᱚᱦᱚᱭ ᱢᱟ ᱢᱟᱱᱮ ᱢᱤᱰᱤᱭᱟᱢ ᱥᱟᱭᱤᱡᱽ ᱟᱜ ᱡᱟᱦᱟᱸ ᱛᱚ ᱩᱢᱩᱞ ᱵᱚᱱ ᱧᱟᱢ ᱞᱮᱠᱷᱟᱱ ᱜᱮ ᱦᱩᱭᱱᱟ ᱦᱮᱸᱥᱮ ᱟᱨ ᱢᱟᱱᱮ ᱱᱮᱛᱟᱨ ᱦᱚᱭ ᱫᱟᱜ ᱫᱤᱱ ᱥᱟᱨᱟ ᱵᱚᱪᱷᱚᱨ ᱜᱮ ᱦᱚᱭ ᱫᱟᱜ ᱦᱤᱡᱩᱜ ᱠᱟᱱᱟ ᱚᱠᱟ ᱥᱚᱢᱚᱭ ᱚᱠᱟᱥᱮᱫ ᱦᱚᱭᱛᱮ ᱩᱞᱴᱟᱹᱣ ᱜᱚᱫ ᱠᱟᱜ-ᱟᱭ ᱮᱠᱷᱟᱱ ᱚᱲᱟᱜ ᱠᱚᱦᱚᱸ ᱨᱟᱹᱯᱩᱫ ᱫᱟᱲᱮᱭᱟᱜ-ᱟ ᱚᱱᱟᱛᱮ ᱵᱮᱥᱤ ᱢᱟᱨᱟᱝ ᱫᱚ ᱚᱲᱟᱜ ᱥᱩᱨ ᱥᱩᱯᱩᱨ ᱵᱟᱵᱚᱱ ᱫᱚᱦᱚᱭᱟ ᱟᱨ ᱧᱮᱞᱚᱜ-ᱟ ᱥᱮ ᱡᱮᱢᱚᱱ ᱫᱟᱜ ᱡᱟᱹᱲᱤ ᱥᱚᱢᱚᱭ ᱦᱩᱴᱩᱨ ᱵᱤᱡᱽᱞᱤ ᱨᱮ ᱠᱷᱮᱛᱨᱮ ᱚᱲᱟᱜ ᱥᱳᱨ ᱥᱳᱯᱳᱨ ᱡᱟᱦᱟᱸ ᱛᱤᱱᱟᱹᱜ ᱢᱟᱨᱟᱝ ᱫᱟᱨᱮ ᱠᱚ ᱛᱟᱦᱮᱱᱟ ᱚᱱᱟ ᱠᱚᱨᱮ ᱜᱮ ᱡᱟᱹᱥᱛᱤ ᱧᱩᱨᱩᱜᱼᱟ ᱥᱮ ᱛᱚ ᱚᱱᱟ ᱠᱚ ᱧᱩᱨᱩ ᱞᱮᱱᱠᱷᱟᱱ ᱟᱫᱚ ᱥᱟᱭᱤᱰ ᱨᱮ ᱡᱩᱫᱤ ᱵᱚᱭᱚᱥᱠᱚ ᱦᱚᱲ ᱥᱮ ᱜᱤᱫᱽᱨᱟᱹ ᱠᱚ ᱛᱟᱦᱮᱸ ᱞᱮᱱᱠᱷᱟᱱ ᱩᱱᱠᱩ ᱪᱮᱛ ᱪᱮᱛᱟᱱ ᱨᱮ ᱱᱚᱣᱟ ᱫᱚ ᱟᱹᱰᱤ ᱢᱟᱨᱟᱝ ᱯᱨᱚᱵᱷᱟᱵᱽ ᱧᱩᱨ ᱫᱟᱲᱮᱭᱟᱜᱼᱟ
ᱦᱩᱸ ᱦᱩᱸ ᱦᱩᱸ ᱦᱮᱸ ᱡᱟᱭᱦᱳᱠ ᱵᱚᱭᱚᱥᱠᱚ ᱦᱚᱲ ᱫᱚ ᱠᱟᱹᱴᱤᱡ ᱥᱟᱦᱟ ᱥᱚᱠᱛᱤ ᱛᱟᱦᱮᱱᱟ ᱜᱤᱫᱽᱨᱟᱹ ᱧᱚᱜ ᱠᱚᱫᱚ ᱵᱟᱵᱚ ᱥᱟᱦᱟ ᱥᱚᱠᱛᱤ ᱫᱟᱲᱮ ᱵᱟᱵᱚ ᱫᱟᱲᱮᱭᱟᱜᱼᱟ
ᱦᱮᱸ
ᱦᱩᱸ ᱛᱚᱵᱮ ᱚᱱᱟ ᱫᱚ ᱡᱮ ᱧᱩᱨᱩᱜ ᱠᱟᱱᱟ ᱚᱱᱟ ᱫᱚ ᱩᱱᱟᱹᱜ ᱮᱠᱴᱟ ᱧᱮᱞ ᱵᱟᱹᱱᱩᱜᱼᱟ ᱦᱮᱸ ᱪᱮᱫ ᱞᱮᱠᱟ ᱵᱷᱟᱵᱽ ᱠᱟᱛᱮᱜ ᱧᱩᱨᱩᱜᱼᱟ ᱥᱮ ᱵᱟᱝ ᱧᱩᱨᱩᱜᱼᱟ ᱡᱟᱜᱽᱜᱮ ᱱᱚᱜᱼᱚᱭ ᱟᱜᱷᱟᱛ ᱮᱱᱛᱮ ᱟᱞᱮ ᱟᱛᱩ ᱚ ᱨᱮᱱ ᱢᱤᱫᱴᱤᱡ ᱢᱩᱨᱩᱵᱵᱤ ᱚᱱᱟᱛᱮ ᱠᱟᱹᱴᱤᱡ ᱵᱩᱡᱽ ᱦᱩᱭ ᱱᱟ ᱡᱮ ᱵᱟᱝ ᱥᱟᱹᱨᱤ ᱜᱮ ᱱᱚᱣᱟ ᱫᱚ ᱠᱟᱱᱟ ᱟᱨ ᱪᱮᱫ ᱚᱱᱠᱟ ᱢᱟ ᱫᱟᱨᱮ ᱠᱚᱨᱮ ᱧᱮᱞ ᱵᱟᱲᱟ ᱦᱩᱭ ᱠᱟᱱ ᱜᱮᱭᱟ ᱦᱮᱸ
ᱞᱮᱫᱤᱧ ᱚᱠᱛᱚ ᱦᱚᱸ ᱦᱩᱭᱱᱟ ᱠᱟᱴᱟᱛᱮ ᱫᱚᱦᱚᱨᱟ ᱛᱮ ᱟᱨ ᱢᱤᱫ ᱫᱷᱟᱣ ᱠᱚᱞ ᱢᱮ
ᱟᱪᱪᱷᱟ ᱟᱪᱪᱷᱟ ᱟᱪᱪᱷᱟ ᱴᱷᱤᱠ ᱜᱮᱭᱟ
ᱱᱤᱭᱟᱹ ᱮᱯ ᱨᱮᱜᱮᱧ ᱛᱟᱦᱮᱱ ᱠᱟᱱᱟ
ᱦᱩᱸ